ᱦᱮᱸ ᱵᱚᱭᱦᱟ ᱤᱧᱟᱜ ᱨᱚᱲ ᱟᱸᱡᱚᱢᱚᱜ ᱠᱟᱱᱟ
ᱦᱳᱭ ᱱᱟᱯᱟᱭ ᱜᱮ ᱟᱸᱡᱚᱢ ᱧᱟᱢᱚᱜ ᱠᱟᱱᱟ ᱜᱚᱢᱠᱮ ᱤᱧᱟᱹᱜ ᱨᱚᱲ ᱟᱸᱡᱚᱢ ᱧᱟᱢᱚᱜ ᱠᱟᱱᱟ ᱛᱚ
ᱚᱱᱟ ᱟᱪᱪᱷᱟ ᱤᱧᱫᱚᱧ ᱞᱟᱹᱭᱮᱫᱟ ᱱᱚᱝᱠᱟ
ᱦᱚᱸᱜᱼᱚᱭ ᱡᱮᱢᱚᱱ ᱱᱟᱦᱟᱜ ᱤᱧ ᱛᱚ ᱚᱱᱠᱟ ᱞᱮᱠᱟᱱ ᱥᱮ ᱤᱧ ᱫᱚ ᱱᱚᱜᱼᱚᱭ ᱦᱟᱥᱟ ᱠᱟᱹᱢᱤ ᱦᱚᱲ ᱛᱚ ᱚᱱᱠᱟ ᱱᱟᱦᱟᱸᱜ ᱩᱸ ᱜᱚᱢᱠᱮ ᱫᱚ ᱵᱟᱢ ᱦᱚᱦᱚᱭ ᱠᱷᱟᱡ ᱜᱮ ᱱᱟᱯᱟᱭ ᱠᱚᱜᱼᱟ ᱦᱮᱸ ᱱᱚᱝᱠᱟ ᱵᱚᱭᱦᱟᱞᱟᱝ ᱦᱚᱦᱚ ᱡᱚᱱᱟᱝ ᱠᱷᱟᱡ ᱫᱚ ᱤᱧ ᱞᱟᱹᱭᱟ ᱟᱹᱰᱤ ᱜᱮ ᱱᱟᱯᱟᱭ ᱠᱚᱜᱼᱟ
ᱟᱪᱪᱷᱟ ᱟᱪᱪᱷᱟ ᱦᱮᱸ ᱛᱟᱦᱚᱞᱮ ᱞᱟᱹᱭ ᱛᱟᱞᱟᱝ ᱢᱮ ᱪᱮᱫ ᱠᱚᱢ ᱞᱟᱹᱭ ᱮᱫᱟ ᱤᱧᱟᱹᱜ ᱨᱚᱲ ᱟᱸᱡᱚᱢ ᱧᱟᱢᱚᱜ ᱠᱟᱱᱟ ᱛᱚ
ᱦᱮᱸ ᱟᱸᱡᱚᱢᱚᱜ ᱠᱟᱱᱟ ᱛᱟᱦᱚᱞᱮ ᱪᱮᱫ ᱠᱚ ᱠᱟᱹᱢᱤ ᱵᱟᱲᱟᱭ ᱦᱩᱭᱩᱜ ᱠᱟᱱᱟ ᱱᱮᱛᱟᱨ ᱫᱚ
ᱱᱤᱛᱚᱜ ᱫᱚ ᱪᱮᱫ ᱦᱚᱸ ᱵᱟᱝ ᱱᱤᱛᱚᱜ ᱤᱧ ᱫᱩᱲᱩᱵ ᱟᱠᱟᱱᱟ ᱫᱟᱠᱟ ᱠᱚᱧ ᱡᱚᱢ ᱠᱮᱫᱟ ᱛᱚ ᱫᱩᱲᱩᱵ ᱠᱟᱛᱮᱜ ᱦᱚᱸᱜᱼᱚᱭ ᱠᱷᱚᱞᱟ ᱢᱮᱞᱟ ᱡᱟᱭᱜᱟ ᱨᱮᱜᱤᱧ ᱫᱩᱲᱩᱵ ᱟᱠᱟᱱᱟ ᱦᱤᱸᱥᱤᱫ ᱦᱚᱭ ᱤᱧ ᱡᱚᱢ ᱮᱫᱟ ᱦᱤᱸᱥᱤᱫ ᱦᱚᱭ ᱫᱚ ᱦᱚᱲᱢᱚ ᱨᱮ ᱞᱟᱜᱟᱣ ᱞᱮᱱᱠᱷᱟᱱ ᱟᱹᱰᱤ ᱨᱚᱢᱚᱡᱽ ᱜᱮ ᱵᱩᱡᱷᱟᱹᱜᱼᱟ ᱚᱱᱟ ᱠᱷᱟᱹᱛᱤᱨ ᱚᱱᱟ ᱵᱟᱦᱨᱮ ᱨᱮᱜᱮᱧ ᱫᱟᱠᱟ ᱡᱚᱢ ᱠᱟᱛᱮᱜ ᱤᱧ ᱫᱩᱲᱩᱵ ᱟᱠᱟᱱᱟ ᱛᱟᱦᱞᱮ ᱟᱢᱫᱚ ᱪᱮᱫ ᱮᱢ ᱪᱤᱠᱟᱹᱭᱮᱫᱟ
ᱟᱪᱪᱷᱟ ᱟᱪᱪᱷᱟ ᱛᱟᱦᱚᱞᱮ ᱪᱮᱫ ᱯᱮ ᱩᱛᱩ ᱞᱮᱫᱼᱟ
ᱛᱮᱦᱮᱧ ᱫᱚ ᱤᱧ ᱫᱚ ᱵᱟᱡᱟᱨ ᱥᱮᱫ ᱤᱧ ᱪᱟᱞᱟᱣ ᱞᱮᱱᱟ ᱛᱚ ᱟᱫᱚ ᱵᱟᱡᱟᱨ ᱥᱮᱫ ᱠᱷᱚᱱ ᱵᱤᱨᱤᱭᱟᱱᱤᱧ ᱠᱤᱨᱤᱧ ᱞᱮᱫᱟ ᱟᱨ ᱚᱱᱟᱜᱮ ᱵᱤᱨᱤᱭᱟᱱᱤ ᱜᱤᱧ ᱡᱚᱢ ᱠᱮᱫᱟ
ᱛᱟᱦᱚᱞᱮ ᱟᱢᱫᱚ ᱪᱮᱫ ᱮᱢ ᱡᱚᱢ ᱠᱮᱫᱟ ᱛᱮᱦᱮᱧ ᱫᱚ
ᱛᱮᱦᱮᱧ ᱫᱚ ᱱᱟᱦᱟᱸᱜ ᱟᱞᱮ ᱫᱚ ᱦᱚᱛᱚᱫ ᱠᱚ ᱟᱨ ᱟᱨ ᱟᱹᱞᱩ ᱦᱚᱸᱜ-ᱱᱟ ᱠᱚᱞᱮ ᱩᱛᱩ ᱞᱮᱫᱼᱟ
ᱦᱮ ᱚᱱᱟ ᱠᱚ ᱟᱞᱮ ᱫᱚ ᱚᱲᱟᱜ ᱨᱮᱞᱮ ᱨᱚᱦᱚᱭ ᱠᱟᱫ ᱛᱚ ᱡᱚᱢ ᱞᱮᱠᱟ ᱫᱚ ᱛᱚ ᱚᱱᱟ ᱠᱚᱜᱮ ᱛᱮᱦᱮᱧ ᱫᱚ ᱩᱛᱩ ᱵᱟᱲᱟ ᱦᱩᱭᱮᱱᱟ ᱱᱚᱝᱠᱟ ᱫᱟᱜ ᱫᱟᱭ ᱛᱚ ᱚᱱᱟ ᱵᱟᱡᱟᱨ ᱥᱮᱫ ᱦᱚᱸ ᱪᱟᱞᱟᱣ ᱵᱟᱝ ᱦᱩᱭ ᱞᱮᱱᱟ ᱵᱟᱠᱷᱟᱱ ᱫᱚ ᱱᱚᱜᱼᱚᱭ ᱥᱤᱢ ᱡᱤᱞ ᱠᱤᱨᱤᱧ ᱟᱹᱜᱩ ᱦᱩᱭ ᱠᱚᱜᱼᱟ ᱦᱮᱸ
ᱟᱪᱪᱷᱟ
ᱠᱚ ᱞᱟᱹᱭᱮᱫ ᱛᱟᱦᱮᱸ ᱠᱟᱱᱟ ᱟᱨ ᱚᱱᱟ ᱫᱟᱜ ᱡᱟᱹᱲᱤ ᱠᱷᱟᱹᱛᱤᱨ ᱛᱮ ᱮᱢᱚᱱᱮ ᱫᱟᱜ ᱮᱫᱟᱭ ᱥᱮ ᱼᱼ ᱦᱮᱸ ᱢᱤᱫ ᱥᱟᱨᱟ ᱜᱷᱟᱹᱲᱤᱡ ᱜᱮ ᱥᱮᱛᱟᱜ ᱠᱷᱚᱱᱟᱜ ᱼᱼ ᱛᱟᱦᱟᱞᱮ ᱵᱟᱡᱟᱨ ᱥᱮᱫ ᱦᱚᱸ ᱪᱟᱞᱟᱣ ᱵᱟᱝ ᱦᱩᱭᱞᱮᱱᱛᱮ ᱦᱚᱛᱚᱜ ᱜᱮᱞᱮ ᱩᱛᱩ ᱠᱮᱜᱼᱟ।
ᱮᱻ ᱛᱟᱦᱚᱞᱮ ᱟᱢ ᱪᱮᱫ ᱪᱮᱫ ᱡᱚᱢᱟᱜ ᱠᱚᱫᱚᱢ ᱠᱩᱥᱤᱭᱟᱜ ᱜᱮᱭᱟ?
ᱥᱮ ᱜᱚᱢᱠᱮ ᱚᱱᱠᱟ ᱡᱚᱢᱟᱜ ᱵᱚᱞᱮᱛᱮ ᱼᱼ ᱱᱚᱜ ᱚᱭ ᱫᱟᱠᱟ ᱩᱛᱩ ᱥᱮ ᱚᱱᱠᱟᱱ ᱫᱟᱨᱮ ᱡᱚ ᱵᱤᱞᱤ ᱨᱮᱱᱟᱜ ᱠᱟᱛᱷᱟᱢ ᱞᱟᱹᱭ ᱚᱪᱚᱭᱮᱫᱟ?
ᱤᱧᱫᱩᱧ ᱞᱟᱹᱭ ᱦᱚᱪᱚᱭᱮᱫᱟ ᱡᱟᱦᱟᱸᱱᱟᱜ ᱟᱵᱚ ᱡᱟᱦᱟᱸᱵᱚ ᱩᱛᱩ ᱠᱟᱛᱮᱫ ᱡᱟᱦᱟᱸ ᱠᱚᱵᱚᱱ ᱡᱚᱢ ᱮᱫᱟ ᱚᱱᱟᱧ ᱞᱟᱹᱭ ᱦᱚᱪᱚᱭᱮᱫᱟ ᱪᱮᱫ ᱠᱚᱢ ᱠᱩᱥᱤᱭᱟᱜᱼᱟ
ᱦᱮᱸ ᱩᱛᱩ ᱠᱚ ᱡᱟᱦᱟᱸ ᱞᱮᱠᱟᱢ ᱞᱟᱹᱭ ᱦᱚ ᱚᱪᱚᱭᱮᱫᱟ ᱩᱛᱩ ᱠᱚ ᱡᱚᱢ ᱞᱟᱹᱜᱤᱫ ᱚᱱᱟ ᱫᱚ ᱱᱷᱟᱜ ᱼᱼ ᱥᱟᱱᱟᱢᱟᱜ ᱞᱮᱠᱟ ᱜᱤᱧ ᱠᱩᱥᱤᱭᱟᱜᱼᱟ᱾ ᱪᱮᱫᱟᱜ ᱥᱮ ᱼᱼ ᱦᱚᱸᱝᱠᱟ ᱠᱟᱹᱣᱰᱤ ᱠᱚᱦᱚᱸ ᱵᱟᱹᱱᱩᱜ ᱟᱛᱚ ᱚᱠᱟᱨᱮ ᱪᱮᱫ ᱫᱚ ᱼᱼ ᱥᱮ ᱵᱷᱟᱜᱮ ᱧᱚᱜ ᱟᱹᱠᱷᱨᱤᱧ ᱠᱟᱛᱮᱫ ᱫᱚᱢ ᱡᱚᱢ ᱫᱟᱲᱮᱜ ᱛᱮ। ᱦᱮᱸ ᱢᱮᱱᱠᱷᱟᱱ ᱫᱚ ᱡᱚᱢ ᱫᱚ ᱡᱚᱛᱚ ᱜᱮ ᱥᱟᱱᱟ ᱠᱟᱱᱟ ᱵᱷᱟᱜᱮᱭᱟ ᱵᱟᱹᱲᱤᱡ ᱼᱼ ᱧᱚᱜ ᱟᱨᱠᱤ
ᱟᱪᱪᱷᱟ ᱤᱧ ᱫᱚ ᱡᱟᱦᱟᱸ ᱞᱮᱠᱟ ᱼᱼ ᱦᱮᱸ ᱞᱟᱹᱭ ᱢᱮ
ᱪᱮᱫ ᱠᱚ ᱡᱚᱢᱟᱜ ᱠᱚᱢ ᱠᱩᱥᱤᱭᱟᱜ ᱜᱮᱭᱟ?
ᱤᱧ ᱫᱚ ᱡᱟᱦᱟᱸ ᱞᱮᱠᱟ ᱞᱟᱝ ᱢᱮᱛᱟᱜ ᱢᱮᱭᱟ ᱛᱤᱦᱤᱧ ᱫᱚ ᱵᱤᱨᱤᱭᱟᱱᱤᱧ ᱡᱚᱢ ᱠᱮᱫᱟ᱾ ᱚᱱᱟ ᱵᱤᱨᱤᱭᱟᱱᱤ ᱫᱚ ᱤᱧ ᱫᱚ ᱼᱼ ᱟᱹᱰᱤ ᱵᱷᱟᱜᱮ ᱜᱤᱧ ᱠᱩᱥᱤᱭᱟᱜᱼᱟ। ᱚᱱᱟ ᱥᱟᱶᱛᱮᱦᱚᱸ ᱡᱟᱦᱟᱸ ᱚᱱᱮ ᱡᱤ ᱡᱤᱞ ᱠᱚ ᱢᱮᱱᱟᱜᱼᱟ ᱥᱤᱢ ᱡᱤᱞ ᱥᱩᱠᱨᱤ ᱡᱤᱞ। ᱮᱸᱻ ᱛᱟᱯᱚᱨ ᱢᱮᱨᱚᱢ ᱡᱤᱞ ᱢᱮᱱᱟᱜᱼᱟ। ᱟᱭᱢᱟ ᱱᱚᱣᱟ ᱠᱚᱫᱚ ᱤᱧ ᱫᱚ ᱫᱚᱢᱮ ᱜᱤᱧ ᱠᱩᱥᱤᱭᱟᱜᱼᱟ।
ᱟᱪᱪᱷᱟ ᱛᱟᱦᱟᱞᱮ ᱤᱧᱦᱚᱸ ᱚᱱᱠᱟᱢᱟ ᱞᱟᱹᱭ ᱠᱮᱫᱟᱢ ᱥᱩᱠᱨᱤ ᱡᱤᱞ᱾ ᱥᱩᱠᱨᱤ ᱡᱤᱞ ᱫᱚ ᱤᱧ ᱫᱚ ᱟᱹᱰᱤ ᱼᱼ ᱟᱹᱰᱤᱧ ᱠᱩᱥᱤᱭᱟᱜᱼᱟ᱾ ᱱᱚᱜᱼᱚ ᱱᱚᱝᱠᱟᱱ ᱟᱞᱮ ᱼᱼ ᱟᱹᱛᱩ ᱠᱚᱨᱮ ᱥᱩᱠᱨᱤ ᱠᱚ ᱠᱚ ᱦᱚᱸᱻ ᱜᱚᱡ ᱵᱟᱲᱟ ᱠᱚᱣᱟ। ᱦᱮᱸ ᱡᱚᱢᱠᱚ ᱪᱟᱞᱟᱜ ᱥᱮ ᱡᱤᱞ ᱠᱚ ᱦᱟᱛᱟᱣ ᱦᱩᱭᱩᱜ ᱜᱮᱭᱟ। ᱦᱮᱸ ᱟᱨ ᱚᱱᱠᱟ ᱜᱮᱫ ᱜᱚᱲᱚ ᱠᱚᱧ ᱪᱟᱞᱟᱜᱼᱟ ᱮᱸᱰᱮᱠᱷᱟᱱ ᱫᱚ ᱱᱷᱟᱜ ᱱᱚᱜᱼᱚᱭ ᱼᱼ ᱚᱸ ᱵᱚᱦᱚᱜ ᱵ ᱡᱤᱞ ᱦᱚᱸᱜᱼᱚ ᱱᱚᱣᱟ ᱠᱚ ᱧᱟᱢᱚᱜ ᱜᱮᱭᱟ ᱦᱮᱸ᱾ ᱱᱚᱣᱟ ᱠᱚᱫᱚ ᱡᱚᱢᱨᱮ ᱼᱼ ᱟᱹᱰᱤ ᱱᱟᱯᱟᱭ ᱵᱩᱡᱷᱟᱹᱜᱼᱟ᱾ ᱟᱨᱚ ᱱᱚᱜᱼᱚᱭ ᱱᱟ ᱢᱮᱨᱚᱢ ᱞᱟᱹᱭ ᱠᱮᱫᱟ ᱢᱮᱨᱚᱢ ᱠᱚ ᱼᱼ ᱚᱱᱟ ᱠᱚᱦᱚᱸ ᱜᱮᱫ ᱵᱟᱲᱟ ᱫᱚᱧ ᱪᱟᱞᱟᱜ ᱜᱮᱭᱟ ᱟᱨ ᱦᱚᱦᱚᱭ ᱜᱮᱭᱟ ᱠᱚ। ᱪᱮᱫᱟᱜ ᱥᱮ ᱵᱟᱝᱢᱟ ᱵᱟᱝᱠᱚ ᱜᱮᱫ ᱫᱟᱲᱮᱭᱟᱠᱚᱣᱟ ᱛᱚ।
ᱦᱳᱭ ᱦᱳᱭ
ᱠᱤᱨᱤᱧ ᱠᱷᱟᱹᱛᱤᱨ ᱛᱮ ᱦᱮᱸ ᱚᱱᱟ ᱠᱚᱫᱚ ᱼᱼ ᱟᱹᱰᱤ ᱜᱤᱧ ᱠᱩᱥᱤᱭᱟᱜᱼᱟ᱾ ᱚᱱᱠᱟ ᱵᱚᱦᱚᱜ ᱵᱷᱟᱹᱡᱤ ᱡᱟᱸᱜᱟ ᱵᱷᱟᱹᱡᱤ ᱦᱮᱸ। ᱟᱹᱰᱤ ᱡᱩᱨ ᱥᱤᱵᱤᱞᱟ।
ᱦᱳᱭ ᱟᱞᱮᱥᱮᱫ ᱦᱚᱸ ᱱᱚᱝᱠᱟ ᱡᱟᱦᱟᱸᱞᱮᱠᱟ ᱟᱞᱮᱥᱮᱫ ᱫᱚ ᱟᱹᱰᱤ ᱼᱼ ᱡᱟᱹᱥᱛᱤ ᱜᱮ ᱦᱟᱴ ᱦᱟᱴ ᱠᱚᱫᱚ ᱥᱮ ᱦᱟᱹᱴᱭᱟᱹ ᱠᱚᱫᱚ ᱟᱹᱰᱤ ᱡᱟᱹᱥᱛᱤ ᱜᱮ ᱦᱩᱭᱩᱜ ᱜᱮᱭᱟ। ᱚᱱᱟ ᱠᱷᱟᱹᱛᱤᱨ ᱫᱚᱢᱮ ᱜᱮ ᱱᱚᱣᱟ ᱡᱟᱦᱟᱸ ᱡᱤᱞ ᱠᱚ ᱫᱚᱢᱮ ᱡᱤᱞ ᱠᱚ ᱧᱟᱢᱚᱜᱼᱟ। ᱡᱟᱦᱟᱸ ᱞᱮᱠᱟᱧ ᱞᱟᱹᱭ ᱠᱮᱫᱟ ᱥᱤᱢ ᱡᱤᱞ ᱥᱩᱠᱨᱤ ᱡᱤᱞ᱾ ᱟᱨᱦᱚᱸ ᱟᱭᱢᱟ ᱼᱼ ᱡᱤᱞ, ᱡᱟᱦᱟᱸ ᱞᱮᱠᱟ ᱢᱮᱨᱚᱢ ᱡᱤᱞ᱾ ᱱᱚᱣᱟ ᱠᱚᱫᱚ ᱟᱹᱰᱤ ᱼᱼ ᱱᱟᱯᱟᱭ ᱜᱤᱧ ᱤᱧ ᱠᱩᱥᱤᱭᱟᱜᱼᱟ ᱟᱨᱠᱤ᱾ ᱛᱚ ᱚᱱᱠᱟ ᱟᱯᱮ ᱥᱮᱫ ᱫᱚ ᱱᱚᱝᱠᱟ ᱼᱼ ᱮᱸ ᱦᱟᱴ ᱠᱚᱫᱚ ᱪᱮᱫ ᱞᱮᱠᱟ ᱦᱩᱭᱩᱜᱼᱟ?
ᱦᱮᱸ ᱟᱞᱮ ᱥᱮᱫ ᱫᱚ ᱱᱚᱝᱠᱟ ᱦᱟᱴ ᱠᱚᱫᱚ ᱱᱚᱜᱼᱚᱭ ᱼᱼ ᱢᱮᱱᱟ ᱵᱩᱫᱷᱚ ᱵᱟᱨ ᱰᱟᱠ ᱦᱩᱭᱩᱜᱼᱟ ᱟᱞᱮᱥᱮᱫ ᱫᱚ ᱦᱮᱸ ᱼᱼ ᱚᱱᱟ ᱢᱤᱫᱴᱟᱝ ᱚᱝᱠᱟ ᱢᱮᱨᱚᱢ ᱥᱩᱠᱨᱤ ᱦᱚᱜᱼᱚᱭ ᱱᱩᱠᱩ ᱠᱚᱜᱮ ᱡᱟᱥᱛᱤ ᱠᱟᱭ ᱛᱮᱠᱚ ᱩᱱᱠᱩᱣᱟᱜ ᱡᱤᱞ ᱠᱚᱜᱮ ᱠᱚ ᱟᱹᱠᱷᱨᱤᱧᱟ ᱦᱮᱸ
ᱦᱳᱭ
ᱩᱱᱠᱩ ᱠᱚ ᱟᱹᱠᱷᱨᱤᱧ ᱟᱠᱚ ᱟᱭᱢᱟ ᱦᱚᱲ ᱜᱮᱠᱚ ᱦᱤᱡᱩᱜ-ᱟ᱾ ᱵᱷᱟᱜᱮ ᱜᱮ ᱵᱷᱤᱲᱚᱜᱼᱟ ᱟᱨᱤ ᱦᱩᱸ ᱟᱨ ᱱᱚᱜᱼᱚᱭ ᱦᱟᱺᱰᱤ ᱯᱟᱹᱣᱨᱟᱹ ᱠᱚ ᱦᱟᱴ ᱨᱮᱠᱚ ᱟᱹᱠᱷᱨᱤᱧᱟ ᱦᱮᱸ ᱚᱝᱠᱟ ᱟᱱᱟᱡᱽ ᱠᱚ ᱧᱟᱢᱚᱜᱼᱟ ᱥᱟᱥᱟᱝ ᱢᱚᱥᱞᱟ ᱢᱚᱥᱞᱟ ᱠᱚ ᱦᱟᱴ ᱠᱚᱨᱮᱜ ᱠᱚ ᱟᱹᱜᱩᱭ ᱜᱮᱭᱟ ᱟᱨ ᱱᱟᱦᱟᱜ ᱦᱚᱜᱼᱚᱭ ᱞᱩᱜᱽᱲᱤᱡ ᱠᱚ ᱡᱟᱢᱟ ᱯᱮᱱ ᱠᱚ ᱥᱮ ᱚᱱᱟ ᱠᱤᱪᱨᱤᱡ ᱠᱚ ᱦᱮᱸ ᱦᱚᱜᱚ ᱱᱟ ᱠᱚᱦᱚᱸ ᱠᱚ ᱟᱹᱜᱩᱭ ᱛᱮᱠᱚ ᱟᱹᱠᱷᱨᱤᱧᱟ ᱦᱮᱸ ᱟᱨ ᱦᱟᱛᱟᱣ ᱦᱚᱸ ᱚᱱᱠᱟ ᱞᱮᱠᱟ ᱜᱮ ᱠᱚ ᱦᱟᱛᱟᱣ ᱠᱷᱟᱹᱛᱤᱨ ᱛᱮ ᱼᱼ ᱩᱱᱠᱩ ᱦᱚᱸ ᱡᱟᱹᱥᱛᱤ ᱡᱤᱞ ᱠᱚ ᱠᱚ ᱟᱹᱜᱩᱭᱟ᱾ ᱦᱩᱸ ᱟᱨ ᱚᱱᱠᱟ ᱡᱟᱦᱟᱸᱭ ᱫᱚ ᱼᱼ ᱚᱱᱠᱟ ᱢᱮᱨᱚᱢ ᱡᱤᱞ ᱥᱮ ᱥᱩᱠᱨᱤ ᱡᱤᱞ ᱟᱹᱰᱤ ᱫᱤᱱ ᱠᱷᱚᱱᱟᱜ ᱵᱟᱭ ᱡᱚᱢ ᱵᱟᱲᱟᱣ ᱠᱟᱜᱼᱟ। ᱩᱱᱤ ᱫᱚ ᱱᱚᱜᱼᱚᱭ ᱦᱟᱴ ᱨᱮ ᱪᱟᱞᱟᱣ ᱠᱟᱛᱮᱜ ᱢᱮᱨᱚᱢ ᱡᱮᱞ ᱥᱮ ᱥᱩᱠᱨᱤ ᱡᱮᱞ ᱡᱟᱦᱟᱴᱟᱜ ᱜᱮ ᱡᱚᱢ ᱱᱟᱦᱟᱜ ᱥᱤᱢ ᱡᱤᱞ ᱦᱚᱸ ᱧᱟᱢᱚᱜ ᱜᱮᱭᱟ
ᱦᱳᱭ ᱦᱳᱭ
ᱥᱟᱱᱟᱭᱮᱭᱟ ᱚᱱᱟᱜᱮ ᱟᱫᱚ ᱦᱟᱛᱟᱣ ᱠᱮᱜ ᱛᱮ ᱚᱲᱟᱜ ᱤᱫᱤᱭᱟ ᱩᱛᱩᱭᱟᱠᱚ ᱫᱟᱠᱟᱭᱟᱠᱚ ᱡᱚᱢ ᱟᱠᱚ ᱦᱩᱸ
ᱦᱳᱭ ᱦᱳᱭ
ᱦᱮᱸ
ᱟᱞᱮ ᱥᱮᱫ ᱦᱚᱸ ᱱᱚᱝᱠᱟ ᱡᱟᱦᱟᱸ ᱞᱮᱠᱟᱧ ᱢᱮᱛᱟ ᱢᱮᱭᱟ ᱦᱟᱴ ᱫᱚ ᱫᱚᱢᱮ ᱜᱮ ᱦᱳᱭᱳᱜᱼᱟ, ᱛᱟᱦᱞᱮ ᱜᱚᱝᱠᱮ ᱱᱚᱝᱠᱟ ᱟᱞᱮ ᱥᱮᱫ ᱫᱚ ᱡᱟᱦᱟᱸ ᱞᱮᱠᱟ ᱟᱹᱰᱤ ᱢᱟᱨᱟᱝ ᱢᱟᱨᱟᱝ ᱦᱟᱱᱮ ᱦᱟᱴ ᱠᱚ ᱦᱩᱭᱩᱜᱼᱟ, ᱡᱟᱦᱟᱸ ᱦᱟᱴ ᱠᱚᱨᱮᱜ ᱫᱚ ᱡᱟᱦᱟᱸ ᱨᱮ ᱥᱤᱢ ᱠᱚ ᱛᱟ ᱯᱳᱨ ᱰᱟᱯᱚᱨ ᱛᱟᱨᱯᱚᱨ ᱢᱮᱨᱚᱢ ᱠᱟᱰᱟ ᱠᱚ ᱟᱹᱷᱨᱤᱧ ᱠᱚᱣᱟ ᱟᱹᱰᱤ ᱡᱟᱹᱥᱛᱤ ᱜᱮ ᱟᱹᱰᱤ ᱨᱚᱠᱚᱢ ᱠᱚ ᱯᱟᱹᱭᱠᱟᱹᱨᱤ ᱠᱚ ᱦᱤᱡᱩᱜᱼᱟ ᱡᱟᱦᱟᱭ ᱢᱮᱨᱚᱢ ᱰᱟᱝᱨᱤ ᱠᱚᱭ ᱟᱹᱥᱩᱞ ᱠᱟᱜ ᱠᱚ ᱩᱱᱤ ᱦᱚᱭ ᱟᱹᱜᱩ ᱠᱚᱣᱟ ᱦᱟᱴᱨᱮ ᱦᱟᱴᱨᱮ, ᱦᱟᱴᱨᱮ ᱟᱹᱜᱩ ᱠᱟᱛᱮᱜ ᱱᱚᱝᱠᱟ ᱞᱮᱠᱟᱱ ᱫᱚᱨᱫᱟᱢ ᱥᱤᱥᱴᱮᱢ ᱦᱳᱭᱳᱜ ᱚᱱᱟ ᱫᱚᱨᱫᱟᱢ ᱛᱮ ᱟᱫᱚ ᱡᱟᱦᱟᱸ ᱞᱮᱠᱟ ᱯᱚᱭᱥᱟ ᱠᱚ ᱠᱟᱹᱣᱰᱤ ᱠᱚ ᱟᱹᱰᱤ ᱡᱟᱹᱥᱛᱤ ᱠᱚ ᱞᱟᱯᱼᱟ ᱛᱟᱦᱞᱮ ᱜᱚᱝᱠᱮ ᱟᱯᱮ ᱥᱮᱫ ᱫᱚ ᱱᱚᱝᱠᱟ ᱰᱟᱝᱨᱤ ᱢᱮᱨᱚᱢ ᱫᱚᱠᱚ ᱟᱠᱷᱨᱤᱧ ᱠᱚᱣᱟ ᱠᱚ ᱥᱮ ᱵᱟᱝ
ᱦᱮᱸ ᱟᱞᱮ ᱫᱚ ᱚᱝᱠᱟ ᱱᱚᱰᱮᱱᱟᱜ ᱡᱟᱦᱟᱸ ᱟᱞᱮ ᱟᱛᱳ ᱨᱮ ᱚᱱᱠᱟᱱ ᱢᱟᱨᱟᱝ ᱦᱟᱴ ᱫᱚ ᱵᱟᱝ ᱠᱟᱱᱟ, ᱦᱩᱸ ᱛᱚ ᱱᱚᱝᱠᱟ ᱯᱷᱟᱨᱟᱠ ᱧᱚᱜ ᱨᱮ ᱢᱮᱱᱟᱜᱼᱟ, ᱚᱱᱟ ᱫᱚ ᱢᱟᱨᱟᱝ ᱦᱟᱴ ᱠᱟᱱ ᱜᱮᱭᱟ ᱰᱟᱝᱨᱤ ᱢᱮᱨᱚᱢ ᱵᱷᱤᱰᱤ ᱮ ᱠᱟᱰᱟ ᱱᱚᱝᱠᱟ ᱡᱟᱵᱚᱛᱤᱭᱟᱱ ᱡᱤᱱᱤᱥ ᱟᱹᱠᱷᱨᱤᱧ ᱠᱤᱨᱤᱧ ᱟᱹᱠᱷᱨᱤᱧ ᱠᱚᱣᱟ ᱠᱚ
ᱦᱳᱭ ᱦᱳᱭ ᱛᱟᱦᱞᱮ ᱜᱚᱝᱠᱮ ᱟᱞᱮ ᱥᱮᱫ ᱦᱚᱸ ᱦᱟᱴ ᱨᱮᱦᱚᱸ ᱱᱚᱝᱠᱟ ᱤᱭᱟᱹ ᱠᱚᱫᱚ ᱦᱳᱭᱳᱜᱼᱟ, ᱡᱟᱦᱟᱸ ᱞᱮᱠᱟ ᱥᱤᱢ ᱛᱳᱯᱳᱜ ᱛᱟᱦᱞᱮ ᱜᱚᱝᱠᱮ ᱟᱯᱮᱥᱮᱫ ᱫᱚ ᱱᱚᱣᱟ ᱥᱤᱢ ᱛᱳᱯᱳᱜ ᱫᱚ ᱪᱮᱫ ᱞᱮᱠᱟ ᱦᱳᱭᱳᱜᱼᱟ ᱥᱮ ᱵᱟᱭ ᱦᱳᱭ ᱵᱟᱲᱟᱜ-ᱟ ᱥᱮ ᱪᱮᱫ
ᱵᱟᱝ ᱱᱚᱝᱠᱟ ᱟᱞᱮ ᱥᱮᱫ ᱫᱚ ᱥᱤᱢ ᱛᱳᱯᱳᱫ ᱫᱚ ᱵᱟᱝ ᱦᱳᱭ ᱵᱟᱲᱟᱜ ᱜᱮᱭᱟ
ᱵᱷᱟᱞᱮ ᱜᱮ
ᱩ
ᱟᱞᱮᱥᱮᱫ ᱫᱚ ᱡᱟ ᱞᱮᱠᱟ ᱡᱟᱹᱥᱛᱤ ᱜᱮ ᱢᱟᱱᱮ ᱵᱟᱨᱭᱟ ᱯᱮᱭᱟ ᱦᱟᱴ ᱦᱳᱭᱳᱜ ᱟᱛᱚ ᱛᱚ ᱫᱚᱢᱮ ᱜᱮ ᱥᱤᱢ ᱛᱩᱯᱩᱜ ᱠᱚᱫᱚ ᱦᱩᱭᱩᱜᱼᱟ ᱚᱱᱟ ᱛᱤᱧ ᱠᱩᱞᱤ ᱠᱮᱫ ᱢᱮᱭᱟ ᱟᱨᱠᱤ
ᱟᱪᱪᱷᱟ ᱟᱪᱪᱷᱟ
ᱦᱳᱭ ᱛᱟᱞᱦᱮ ᱜᱚᱝᱠᱮ ᱦᱮᱸ ᱦᱮᱸ ᱛᱟᱦᱚᱞᱮ ᱜᱚᱝᱠᱮ ᱟᱢ ᱥᱟᱶᱛᱮ ᱨᱚᱯᱚᱲ ᱠᱟᱛᱮᱜ ᱠᱤᱱᱛᱩ ᱟᱹᱰᱤ ᱵᱷᱟᱜᱤ ᱨᱟᱹᱥᱠᱟᱹᱜᱤᱧ ᱵᱩᱡᱷᱟᱹᱣ ᱫᱟ ᱛᱟᱦᱚᱞᱮ ᱤᱧ ᱥᱟᱶᱛᱮ ᱨᱚᱯᱚᱲ ᱠᱟᱛᱮᱜ ᱜᱚᱝᱠᱮ ᱪᱮᱫ ᱞᱮᱠᱟᱢ ᱵᱩᱡᱷᱟᱹᱣ ᱮᱫᱟ ᱟᱢ
ᱤᱧ ᱦᱚᱸ ᱟᱹᱰᱤ ᱱᱟᱯᱟᱭ ᱤᱧ ᱵᱩᱡᱷᱟᱹᱣ ᱮᱫᱟ ᱦᱮᱸ
ᱦᱳᱭ
ᱟᱹᱰᱤ ᱫᱤᱱ ᱛᱟᱭᱚᱢ ᱞᱟᱝ ᱨᱚᱯᱚᱲ ᱮᱱᱟ
ᱦᱳᱭ ᱦᱳᱭ
ᱦᱟᱱᱮ ᱛᱤᱥ ᱨᱮᱞᱟᱝ ᱨᱚᱯᱚᱲ ᱞᱮᱱ, ᱟᱨ ᱦᱚᱜᱼᱚᱭ ᱛᱮᱦᱮᱧ ᱞᱟᱝ ᱨᱚᱯᱚᱲ ᱠᱟᱱᱟ, ᱟᱹᱰᱤ ᱱᱟᱯᱟᱭᱤᱧ ᱵᱩᱡᱷᱟᱹᱣ ᱮᱫᱟ ᱦᱮᱸ
ᱦᱳᱭ ᱦᱳᱭ
ᱨᱚᱯᱚᱲ ᱠᱟᱱᱟ ᱟᱨ ᱦᱚᱸ ᱦᱟᱸᱜ ᱛᱤᱥ ᱪᱚ ᱟᱨᱦᱚᱸ ᱨᱚᱯᱚᱲ ᱦᱩᱭᱩᱜ ᱛᱟᱞᱟᱝᱼᱟ
ᱦᱳᱭ ᱦᱳᱭ ᱛᱟᱦᱚᱞᱮ ᱜᱚᱢᱠᱮ ᱟᱢ ᱥᱟᱞᱟᱜ ᱫᱚ ᱛᱟᱦᱚᱞᱮ ᱡᱟᱦᱟᱸ ᱛᱤᱥᱚᱜ ᱡᱩᱫᱤᱧ ᱧᱟᱯᱟᱢᱟ ᱛᱟᱞᱮ ᱴᱷᱟᱹᱣᱠᱟᱹ ᱫᱟᱲᱮ ᱟᱹᱧᱟ ᱥᱮ ᱵᱟᱝ
ᱴᱷᱟᱹᱠᱟᱹ ᱫᱚ ᱦᱟᱜ ᱵᱟᱹᱧ ᱴᱷᱟᱹᱣᱠᱟᱹ ᱫᱟᱲᱮ ᱟᱢᱟ ᱦᱚᱭ ᱛᱚ ᱱᱚᱜᱼᱚᱭ ᱯᱷᱳᱱ ᱛᱮ ᱜᱮ ᱦᱟᱸᱰᱮ ᱥᱩᱨ ᱨᱮ ᱦᱮᱡ ᱠᱟᱛᱮᱜ ᱯᱷᱳᱱ ᱡᱚᱝ ᱟᱜ ᱟᱞᱟᱝ ᱦᱮᱸ ᱱᱚᱜᱼᱚ ᱱᱚᱝᱠᱟ ᱠᱟᱛᱮ ᱜᱮ ᱴᱷᱟᱹᱣᱠᱟᱹ ᱫᱟᱲᱮ ᱟᱢ ᱠᱷᱟᱱ ᱫᱚ ᱵᱟᱠᱷᱟᱱ ᱫᱚ ᱱᱮᱛᱟᱨ ᱫᱚ ᱵᱟᱹᱧ ᱴᱷᱟᱹᱣᱠᱟᱹ ᱫᱟᱲᱮ ᱭᱟᱢᱟ
ᱦᱳᱭ ᱦᱳᱭ ᱤᱧ ᱦᱚᱸ ᱟᱹᱰᱤ ᱱᱟᱯᱟᱭ ᱜᱤᱧ ᱵᱩᱡᱟᱣ ᱮᱫᱟ
ᱦᱮᱸ ᱜᱚᱝᱠᱮ ᱤᱧ ᱫᱚ ᱡᱟᱦᱟᱸ ᱞᱮᱠᱟ ᱫᱚ ᱟᱢ ᱫᱚ ᱧᱮᱞ ᱫᱚᱞᱟᱝ ᱧᱮᱞ ᱟᱠᱟᱫ ᱢᱮᱭᱟ ᱟᱫᱚ ᱤᱧ ᱧᱮᱞ ᱠᱟᱫᱤᱧ ᱨᱮ ᱦᱚᱸ ᱵᱟᱢ ᱴᱷᱟᱹᱠᱟᱹ ᱫᱟᱲᱮ ᱠᱟᱣ ᱫᱤᱧᱟ ᱤᱧ ᱦᱚᱸ ᱟᱹᱰᱤ ᱱᱟᱯᱟᱭ ᱜᱮ ᱞᱟᱝ ᱴᱷᱟᱹᱭᱠᱟᱹ‌ ᱢᱮᱭᱟ ᱟᱨ
ᱟᱪᱪᱷᱟ ᱟᱪᱪᱷᱟ
ᱦᱳᱭ
ᱛᱟᱦᱚᱞᱮ ᱜᱚᱝᱠᱮ ᱱᱚᱝᱠᱟ ᱜᱮᱞᱟᱝ ᱨᱚᱯᱚᱲ ᱠᱟᱱᱟ ᱛᱚ ᱦᱮᱸ ᱛᱟᱦᱞᱮ ᱜᱚᱝᱠᱮ ᱟᱢ ᱴᱷᱮᱱ ᱢᱤᱫ ᱴᱮᱱ ᱠᱩᱠᱞᱤᱧ ᱫᱚᱦᱚᱭ ᱮᱫᱟ ᱡᱮ ᱦᱮᱸ ᱛᱟᱦᱚᱞᱮ ᱜᱚᱝᱠᱮ ᱟᱢ ᱫᱚ ᱚᱞᱚᱜ ᱯᱟᱲᱦᱟᱣ ᱠᱚᱫᱚᱢ ᱚᱞᱚᱜ ᱯᱟᱲᱦᱟᱣ ᱟᱠᱟᱱᱟ ᱥᱮ ᱵᱟᱝ
ᱦᱮᱸ ᱦᱚᱸᱜᱼᱚᱭ ᱡᱟᱦᱟᱸ ᱞᱮᱠᱟᱢ ᱞᱟᱹᱭ ᱫᱟ ᱚᱱᱟ ᱜᱚᱝᱠᱮ ᱫᱚ ᱵᱟᱝ ᱞᱟᱹᱭ ᱞᱮ ᱠᱷᱟᱱ ᱚᱱᱠᱟ ᱞᱟᱹᱭ ᱟᱞᱟᱝ ᱫᱚ ᱵᱚᱭᱦᱟ ᱞᱟᱝ ᱦᱚ ᱦᱚ ᱡᱚᱝ ᱞᱮᱱ ᱠᱷᱟᱱ ᱟᱹᱰᱤ ᱱᱟᱯᱟᱭ ᱠᱚᱜᱼᱟ ᱦᱮᱸ
ᱦᱳᱭ ᱦᱳᱭ ᱦᱳᱭ
ᱱᱟᱜᱼᱚ ᱱᱚᱝᱠᱟ ᱠᱚᱵᱚᱱ ᱢᱮᱛᱟ ᱠᱚᱣᱟ ᱡᱟᱦᱟᱸᱭ ᱴᱷᱮᱱ ᱠᱚᱫᱚ ᱡᱟᱦᱟ ᱱᱟᱜ ᱥᱮᱬᱟᱭᱟᱢ ᱥᱮ ᱪᱮᱫ ᱦᱚᱸ ᱚᱱᱠᱟ ᱡᱟᱦᱟᱸ ᱞᱮᱠᱟᱧ ᱟᱸᱡᱚᱢ ᱟᱠᱟᱫᱼᱟ ᱟᱨ ᱪᱮᱫ ᱦᱮᱸ ᱱᱚᱜᱼᱚ ᱱᱚᱝ ᱠᱟᱱ ᱠᱚ ᱟᱵᱚ ᱫᱚ ᱜᱚᱝᱠᱮ ᱵᱚᱱ ᱞᱟᱹᱭ ᱠᱚᱜᱣᱟ ᱦᱮᱸ ᱚᱱᱠᱟ ᱟᱞᱟᱝ ᱫᱚ ᱢᱚᱡᱛᱮᱭ ᱞᱟᱹᱭ ᱞᱮᱠᱷᱟᱱ ᱦᱚᱸ ᱟᱹᱰᱤ ᱱᱟᱯᱟᱭ ᱠᱚ ᱢᱟᱱᱮ ᱵᱚᱭᱦᱟ ᱦᱮᱸ
ᱦᱮᱸ ᱱᱚᱣᱟ ᱵᱚᱭᱦᱟ ᱨᱚᱲ ᱦᱚᱸ ᱟᱹᱰᱤ
ᱟᱢ ᱠᱷᱚᱱᱟᱜ ᱦᱩᱰᱤᱧ ᱨᱮᱦᱚᱸ ᱢᱟᱨᱟᱝ ᱨᱮ ᱦᱚᱸ ᱵᱚᱭᱦᱟ ᱫᱚ ᱵᱚᱭᱦᱟ ᱜᱮ ᱦᱮᱸ
ᱦᱳᱭ ᱦᱳᱭ ᱦᱳᱭ ᱟᱹᱰᱤ ᱨᱟᱹᱥᱠᱟᱹᱜ ᱜᱮ ᱱᱚᱝᱠᱟ ᱟᱢ ᱞᱟᱹᱭ ᱠᱮᱫᱟ ᱡᱮ ᱱᱚᱝᱠᱟ ᱜᱚᱝᱠᱮ ᱫᱚ ᱟᱞᱚᱢ ᱦᱚ ᱦᱚ ᱤᱧᱟ ᱦᱮᱸ ᱵᱚᱭᱦᱟ ᱦᱚ ᱦᱚ ᱤᱧ ᱢᱮ ᱟᱹᱰᱤ ᱵᱷᱟᱜᱤ ᱜᱤᱧ ᱵᱩᱡᱷᱟᱹᱣ ᱠᱮᱫᱟ ᱛᱟᱦᱚ ᱞᱮ ᱵᱚᱭᱦᱟ ᱮᱸ ᱵᱷᱟᱜᱮ ᱢᱮᱱᱟᱜ ᱢᱮᱭᱟ ᱛᱚ
ᱦᱮᱸ ᱮᱠᱷᱚᱱ ᱵᱷᱟᱜᱮ ᱦᱮᱸ ᱮᱱᱠᱷᱚᱱ ᱫᱚ ᱚᱱᱠᱟ ᱠᱟᱹᱢᱤ ᱠᱟᱹᱥᱱᱤ ᱠᱚ ᱚᱱᱠᱟ ᱞᱮᱠᱟ ᱵᱟᱹᱱᱩᱜ ᱠᱷᱟᱹᱛᱤᱨ ᱛᱮ ᱮᱠᱷᱚᱱ ᱫᱚ ᱵᱷᱟᱜᱮ ᱜᱮ ᱢᱤᱱᱟᱹᱧᱟ ᱟᱨ ᱚᱱᱠᱟ ᱡᱟᱦᱟᱱᱟᱜ ᱠᱟᱹᱢᱤ ᱠᱚ ᱡᱟᱹᱥᱛᱤ ᱦᱩᱭ ᱞᱮᱱᱠᱷᱟᱱ ᱫᱚ ᱛᱚᱠᱷᱚᱱ ᱫᱚ ᱵᱷᱟᱹᱜᱤ ᱫᱚ ᱵᱟᱝ ᱛᱟᱦᱮᱸ ᱞᱮᱠᱟᱜᱮ ᱪᱮᱫᱟᱜ ᱵᱟᱝᱢᱟ ᱥᱮᱛᱟᱜ ᱠᱷᱚᱱᱮᱢ ᱠᱟᱢ ᱠᱟᱢᱤᱭ ᱜᱮᱭᱟ ᱦᱟᱱᱟᱢ ᱠᱟᱹᱢᱤᱭᱟ ᱱᱚᱣᱟᱢ ᱠᱟᱹᱢᱤᱭᱟ ᱮᱸ ᱱᱟᱦᱮᱞ ᱥᱤᱭᱳᱜ ᱮᱢ ᱪᱟᱞᱟᱜᱼᱟ ᱰᱟᱹᱝᱨᱤ ᱜᱩᱯᱤᱢ ᱪᱟᱞᱟᱜᱼᱟ ᱢᱮᱨᱚᱢ ᱜᱩᱯᱤᱢ ᱪᱟᱞᱟᱜᱼᱟ ᱦᱮᱸ ᱚᱱᱟ ᱠᱚ ᱦᱮᱡ ᱠᱟᱛᱮᱜ ᱟᱨᱚ ᱱᱟᱦᱟᱜ ᱵᱷᱟᱜᱮ ᱵᱟᱝ ᱵᱩᱡᱷᱟᱹᱜᱼᱟ ᱦᱟᱱᱮ ᱦᱚᱲᱢᱚ ᱠᱚ ᱦᱟᱥᱩᱢᱤᱭᱟᱹ ᱦᱮᱸ ᱚᱱᱠᱟ ᱵᱟᱠᱷᱟᱱ ᱫᱚ ᱱᱮᱛᱟᱨ ᱫᱚ ᱱᱚᱜᱼᱚᱭ ᱱᱟᱯᱟᱭ ᱜᱮ ᱢᱤᱱᱟᱹᱧᱟ ᱚᱱᱟ ᱠᱚ ᱠᱟᱹᱢᱤ ᱠᱚ ᱠᱚᱢ ᱟᱠᱟᱱ ᱛᱮ ᱦᱟᱜ ᱤᱧᱟᱹᱜ ᱠᱟᱹᱢᱤ ᱫᱚ ᱱᱚᱜᱚᱭ ᱡᱟᱹᱥ ᱞᱟᱭ ᱛᱮᱫᱚ ᱰᱟᱝᱨᱤ ᱜᱩᱯᱤ ᱢᱮᱨᱚᱢ ᱜᱩᱯᱤ ᱦᱮᱸ
ᱤᱧ ᱦᱚ ᱱᱚᱝᱠᱟ ᱜᱮ ᱰᱟᱝ
ᱠᱟᱹᱢᱤ ᱦᱩᱭᱩᱜ ᱛᱤᱧᱟᱹ ᱦᱮᱸ ᱜᱚᱝᱠᱮ ᱞᱟᱹᱭᱢᱮ ᱪᱮᱫ ᱮᱢ ᱞᱟᱹᱭ ᱠᱮᱫ ᱛᱟᱦᱮᱸ
ᱤᱧ ᱦᱚ ᱱᱚᱝᱠᱟ ᱡᱮ ᱰᱟᱹᱝᱨᱤ ᱢᱮᱨᱚᱢ ᱫᱚ ᱟᱹᱰᱤ ᱜᱩᱯᱤ ᱫᱚᱧ ᱜᱩᱯᱤ ᱠᱚᱜ ᱜᱮᱭᱟ ᱚᱱᱠᱟᱧ ᱮ ᱯᱟᱹᱴᱷᱩᱣᱟᱹ ᱠᱟᱱ ᱨᱮᱦᱚᱧ ᱚᱲᱟᱜ ᱚᱲᱟᱜ ᱠᱚᱨᱮ ᱨᱮᱱ ᱡᱟᱦᱟᱸ ᱰᱟᱹᱝᱨᱤ ᱢᱮᱨᱚᱢ ᱠᱚ ᱢᱮᱱᱟᱜ ᱠᱚᱣᱟ ᱠᱟᱰᱟ ᱠᱚ ᱢᱮᱱᱟᱜ ᱠᱚᱣᱟ ᱱᱩᱠᱩ ᱫᱚ ᱮ ᱜᱩᱯᱤ ᱫᱚ ᱟᱹᱰᱤ ᱱᱟᱯᱟᱭ ᱜᱤᱧ ᱜᱩᱯᱤ ᱠᱚᱣᱟ